ᱦᱟᱞᱚ
ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ ᱟᱹᱰᱤ ᱢᱚᱸᱡᱽ ᱜᱮ ᱤᱧᱟᱹᱜ ᱪᱮᱫ ᱞᱮᱠᱟ ᱟᱸᱡᱚᱢᱚᱜ ᱠᱟᱱᱟ?
ᱦᱮᱸ ᱢᱚᱡᱽ ᱜᱮ ᱢᱚᱡᱽ ᱜᱮ ᱟᱸᱡᱚᱢᱚᱜ ᱠᱟᱱᱟ ᱱᱤᱛᱚᱜ᱾
ᱟᱪᱪᱷᱟ ᱢᱚᱡᱽ ᱜᱮ ᱟᱸᱡᱚᱢᱚᱜ ᱠᱟᱱ ᱠᱷᱟᱱ ᱟᱹᱰᱤ ᱱᱟᱯᱟᱭ
ᱦᱮᱸ
ᱪᱮᱫ ᱠᱚ ᱪᱮᱠᱟ ᱵᱟᱲᱟ ᱦᱩᱭᱩᱜ ᱠᱟᱱᱟ ᱛᱚᱵᱮ ᱱᱤᱛᱚᱜ ᱟᱹᱭᱩᱵ ᱥᱚᱢᱚᱭ ᱨᱮ
ᱦᱮᱸ ᱱᱤᱛᱚᱜ ᱟᱭᱩᱵ ᱥᱚᱢᱚᱭ ᱫᱚ ᱱᱤᱛᱚᱜ ᱫᱟᱠᱟ ᱠᱚ ᱡᱚᱢ ᱥᱟᱹᱛ ᱵᱟᱲᱟ ᱦᱩᱭᱱᱟ᱾ ᱡᱚᱛᱚ ᱦᱚᱲ ᱜᱮᱞᱮ ᱡᱚᱢ ᱵᱟᱲᱟᱭ ᱠᱮᱫᱟ ᱚᱲᱟᱜ ᱨᱮᱱ ᱯᱷᱮᱢᱮᱞᱤ ᱥᱟᱱᱟᱢ ᱦᱚᱲᱜᱮ ᱟᱫᱚ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱴᱟᱭᱮᱢ ᱟᱹᱣᱨᱤᱭᱟᱜ ᱛᱮ ᱡᱟᱹᱯᱤᱫ ᱦᱩᱭᱩᱜᱼᱟ᱾ ᱴᱟᱭᱮᱢ ᱟᱣᱨᱤᱭᱟ
ᱦᱮᱸ ᱟᱫᱚ ᱱᱚᱣᱟ ᱦᱚᱸ ᱟᱫᱚ ᱟᱞᱮ ᱦᱚᱸ ᱡᱟᱦᱟᱱᱟᱜ ᱫᱚ ᱚᱱᱠᱟ ᱫᱚ ᱵᱟᱝ ᱟᱫᱚ ᱵᱟᱦᱨᱮ ᱥᱮᱫ ᱦᱮᱡ ᱦᱩᱭ ᱠᱟᱱᱟ ᱱᱚᱣᱟ ᱜᱚᱞᱯᱚ ᱱᱚᱛᱮ ᱨᱮᱜᱮ ᱟᱫᱚ ᱦᱮᱸ ᱢᱟ ᱴᱷᱤᱠ ᱜᱮᱭᱟ ᱛᱚᱵᱮ ᱱᱮᱛᱟᱨ ᱢᱟ ᱱᱟ ᱩᱞ ᱥᱤᱡᱮᱱ ᱠᱟᱱᱟ᱾ ᱟᱫᱚ ᱟᱞᱮᱥᱮᱫ ᱫᱚ ᱚᱱᱟ ᱩᱞ ᱠᱚᱫᱚ ᱟᱹᱰᱤ ᱡᱟᱹᱥᱛᱤ ᱠᱚ ᱟᱪᱟᱨ ᱜᱮᱭᱟ ᱟᱫᱚ ᱟᱯᱮᱥᱮᱫ ᱚᱱᱠᱟ ᱩᱞ ᱵᱟᱠᱚ ᱟᱪᱟᱨᱟ ᱥᱮ ᱵᱟᱠᱚ ᱟᱪᱟᱨ ᱵᱟᱲᱟᱭᱟ
ᱟᱪᱟᱨ ᱜᱮᱭᱟ ᱟᱞᱮ ᱥᱮᱫ ᱦᱚᱸᱠᱚ ᱟᱪᱟᱨ ᱜᱮᱭᱟ ᱩᱞ ᱟᱫᱚ ᱱᱮᱛᱟᱨ ᱱᱤᱭᱟᱹ ᱵᱤᱞᱤ ᱥᱤᱡᱤᱱ ᱢᱟᱱᱮ ᱱᱤᱛᱚᱜ ᱫᱚ ᱵᱤᱞᱤ ᱦᱚᱸᱮ ᱞᱟᱦᱟ ᱧᱚᱜ ᱨᱮ ᱡᱮᱭᱥᱮ ᱩᱞ ᱡᱚᱠᱷᱮᱡ ᱨᱮ ᱛᱤᱭᱟᱹᱜ ᱢᱮ ᱯᱟᱲᱟᱜᱽ ᱢᱮ ᱤᱱᱟᱹ ᱠᱟᱛᱮᱫ ᱪᱮᱫ ᱠᱚ ᱢᱚᱥᱞᱟ ᱞᱟᱜᱟᱣ ᱥᱩᱱᱩᱢ ᱠᱚ
ᱦᱮᱸ
ᱛᱟᱨᱯᱚᱨᱮ ᱠᱚ ᱟᱪᱟᱨᱟ
ᱟᱪᱪᱷᱟ ᱚᱱᱠᱟ ᱠᱟᱱ ᱜᱮᱭᱟ ᱚᱱᱠᱟᱜ ᱜᱮ ᱟᱞᱮ ᱥᱮᱫ ᱦᱚᱸᱠᱚ ᱟᱪᱟᱨᱟ ᱢᱮᱱ ᱠᱟᱛᱮᱫ ᱫᱚ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱚᱱᱠᱟ ᱜᱮ ᱚᱠᱟᱢ ᱞᱟᱹᱭ ᱠᱮᱫᱟ ᱦᱟᱸᱜ ᱚᱱᱟ ᱯᱟᱛᱲᱟᱜ ᱥᱚᱢᱚᱭ ᱢᱮᱱᱠᱮ ᱠᱮᱜᱼᱟ ᱛᱷᱚᱲᱟ ᱜᱮ ᱡᱟᱝ ᱵᱟᱲᱟᱭᱮᱱᱟ ᱟᱫᱚ ᱚᱱᱟᱫᱚ ᱯᱟᱲᱟᱜ ᱠᱩ ᱯᱟᱲᱟᱜ ᱠᱟᱛᱮᱫ ᱛᱟᱭᱚᱢ ᱛᱮᱫᱚ ᱚᱱᱟᱫᱚ ᱯᱟᱲᱟᱜ ᱠᱟᱛᱮᱫ ᱥᱟᱥᱟᱝ ᱟᱨ ᱵᱩᱞᱩᱝ ᱞᱟᱜᱟᱣ ᱠᱟᱛᱮᱫ ᱚᱱᱟ ᱥᱤᱛᱩᱝ ᱨᱮ ᱫᱚᱦᱚ ᱠᱟᱜ ᱢᱮ ᱯᱷᱤᱨ ᱚᱱᱟ ᱥᱤᱛᱩᱝ ᱨᱮ ᱫᱚᱦᱚ ᱠᱟᱛᱮᱫ ᱨᱚᱦᱚᱲ ᱧᱚᱜᱼᱟ ᱯᱷᱤᱨ ᱵᱮᱭᱟᱢ ᱨᱮ ᱵᱷᱚᱨᱟᱣ ᱠᱟᱛᱮᱫ ᱢᱚᱥᱞᱟ ᱥᱩᱱᱩᱢ ᱥᱩᱱᱩᱢ ᱫᱚ ᱰᱷᱮᱨ ᱧᱚᱜ ᱠᱚ ᱞᱟᱜᱟᱣᱟ ᱡᱟᱛᱮ ᱚᱱᱟ ᱥᱩᱱᱩᱢ ᱨᱮᱜᱮ ᱤᱥᱤᱱᱟ ᱥᱤᱛᱩᱝ ᱛᱮ ᱞᱚᱞᱚ ᱛᱮ ᱟᱫᱚ ᱚᱱᱟ ᱦᱟᱜ ᱤᱥᱤᱱᱟ ᱯᱷᱤᱨ ᱫᱟᱢ ᱟᱫᱚ ᱡᱚᱢ ᱢᱮ ᱟᱫᱚ ᱟᱯᱮᱥᱮᱫ ᱪᱮᱫ ᱯᱮ ᱟᱪᱟᱨᱟ ᱚᱱᱟ ᱵᱟᱨᱮᱛᱮ ᱦᱟᱸᱜ ᱞᱟᱹᱭᱢᱮ ᱠᱟᱛᱷᱟ ᱠᱚ
ᱟᱞᱮᱥᱮᱫ ᱦᱚᱸ ᱚᱱᱠᱟ ᱜᱮᱠᱚ ᱟᱪᱟᱨᱟ ᱚᱱᱠᱟᱜᱮ ᱟᱢ ᱞᱟᱹᱭ ᱠᱮᱫ ᱞᱮᱠᱟ ᱯᱟᱛᱲᱟᱜ ᱥᱚᱢᱚᱭ ᱨᱮᱠᱚ ᱯᱟᱲᱟᱜᱟ ᱱᱤᱭᱟᱹ ᱠᱚ ᱢᱚᱥᱞᱟ ᱠᱚ ᱞᱟᱜᱟᱣᱟᱜᱼᱟ᱾
ᱟᱪᱪᱷᱟ
ᱟᱨ ᱧᱮᱞ ᱠᱟᱜ ᱠᱚᱣᱟᱹᱧ ᱵᱚᱭᱦᱟᱢ ᱨᱮ ᱵᱷᱚᱨᱟᱣ ᱠᱟᱛᱮᱫ ᱥᱤᱛᱩᱝ ᱨᱮᱠᱚ ᱩᱰᱩᱠᱟ ᱟᱫᱮᱨᱟ
ᱦᱮᱸ ᱚᱱᱟ ᱫᱚ ᱥᱤᱛᱩᱝ ᱛᱮᱠᱚ ᱵᱟᱯᱟᱣ ᱤᱥᱤᱱ ᱚᱪᱚᱣᱟᱜᱼᱟ᱾
ᱦᱮᱸ ᱵᱟᱯᱷᱟᱣ ᱤᱥᱤᱱ ᱪᱚᱭᱟ
ᱟᱫᱚ ᱚᱱᱠᱟ ᱠᱟᱱ ᱜᱮᱭᱟ ᱡᱟᱭᱜᱟ ᱡᱟᱭᱜᱟᱛᱮ ᱟᱨ ᱛᱚᱵᱮ ᱟᱨ ᱪᱮᱫ ᱠᱚ ᱟᱪᱟᱨᱮᱢ ᱡᱚᱢ ᱞᱮᱼ? ᱟᱠᱟᱫᱟ ᱚᱱᱠᱟ
ᱪᱮᱫ ᱞᱮᱠᱟ
ᱟᱨ ᱪᱮᱫ ᱠᱚᱠᱟᱱᱟᱜ ᱟᱪᱟᱨᱮᱢ ᱡᱚᱢ ᱞᱮᱜᱟᱣ ᱟᱠᱟᱫᱟ ᱵᱚᱞᱮ
ᱟᱪᱟᱨ ᱟᱭᱢᱟ ᱟᱪᱟᱨ ᱚᱱᱟ ᱱᱮᱢᱩ ᱠᱚᱦᱚᱸ ᱠᱮᱸᱫᱟᱹ ᱠᱚᱦᱚᱸ ᱚᱱᱟ ᱱᱤᱢᱩ ᱟᱪᱟᱨ ᱦᱚᱸᱧ ᱡᱚᱢ ᱠᱟᱜ ᱜᱮᱭᱟ ᱥᱮ ᱯᱤᱸᱰᱟᱹ ᱨᱮᱭᱟᱜ ᱦᱚᱸ ᱟᱫᱚ ᱚᱱᱟ ᱫᱚ ᱱᱤᱭᱟᱹ ᱫᱚᱛᱮ ᱟᱭ ᱾ ᱩᱞ ᱫᱚ ᱠᱷᱟᱹᱞᱤ ᱯᱟᱲᱟᱜ ᱠᱟᱛᱮᱫ ᱞᱟᱹᱴᱩ ᱧᱚᱜ ᱵᱚᱱ ᱯᱤᱥ ᱵᱚᱱ ᱵᱟᱱᱟᱣ ᱫᱟ ᱟᱨᱫᱚ ᱾ ᱚᱱᱟ ᱯᱤᱰᱟᱹ ᱮᱛᱮ ᱚᱱᱟ ᱫᱟ ᱯᱤᱰᱟᱹ ᱾
ᱦᱮᱸ ᱾
ᱫᱟ ᱯᱤᱸᱰᱟᱹ ᱚᱠᱟ ᱡᱮ ᱚᱛ ᱵᱷᱤᱛᱨᱤ ᱨᱮ ᱫᱟᱨᱮᱜ ᱠᱟᱱᱟ ᱚᱛ ᱵᱷᱤᱛ ᱾ ᱥᱤᱨᱟᱹᱵᱩᱞ ᱞᱟ ᱠᱟᱛᱮ ᱵᱩᱱ ᱩᱰᱩᱮᱫ ᱟᱠᱟᱱᱟ ᱚᱱᱟ ᱫᱟ ᱯᱤᱰᱟᱹ ᱾
ᱚᱱᱟᱨᱮᱱᱟ ᱟᱪᱟᱨᱤᱧ ᱡᱚᱢ ᱞᱟᱜᱟᱣ ᱟᱠᱟᱫᱟ ᱾
ᱟᱫᱚ ᱚᱱᱟ ᱫᱚ ᱛᱷᱚᱲᱟ ᱠᱷᱤᱫᱤ ᱠᱷᱤᱫᱤ ᱧᱚᱜ ᱜᱮᱫ ᱦᱩᱭᱩᱜᱼᱟ ᱾ ᱠᱷᱤᱫᱤ ᱠᱷᱤᱫᱤ ᱜᱮᱫ ᱠᱟᱛᱮᱜ ᱚᱱᱠᱟᱜᱮ ᱚᱱᱟ ᱩᱞ ᱞᱮᱠᱟᱜᱮ ᱢᱚᱥᱟᱞᱟ ᱠᱚ ᱞᱟᱜᱟᱣ ᱠᱟᱛᱮᱜ ᱵᱩᱞᱩᱝ ᱠᱚ ᱥᱟᱥᱟᱝ ᱠᱚ ᱾ ᱥᱩᱱᱩᱢ ᱠᱚ ᱞᱟᱜᱟᱣ ᱠᱟᱛᱮ ᱟᱪᱟᱨ ᱢᱚᱥᱟᱞᱟ ᱠᱚ ᱞᱟᱜᱟᱣ ᱠᱟᱛᱮ
ᱦᱮᱸ
ᱚᱱᱟ ᱦᱚᱸ ᱚᱱᱠᱟᱜᱮ ᱵᱚᱭᱟᱢ ᱨᱮ ᱫᱚᱦᱚ ᱠᱟᱛᱮᱜ ᱵᱟᱯᱷᱟᱣ ᱤᱥᱤᱱ ᱦᱩᱭᱩᱜᱼᱟ ᱥᱤᱛᱩᱝ ᱨᱮ ᱩᱰᱩᱠ ᱢᱮ ᱟᱫᱮᱨ ᱢᱮ ᱤᱱᱠᱟᱭ ᱠᱟᱛᱮᱜ ᱜᱮ ᱤᱥᱤᱱᱚᱜᱼᱟ ᱛᱟᱨᱯᱚᱨᱮ ᱫᱚ ᱟᱪᱟᱨ ᱵᱮᱱᱟᱣᱱᱟ ᱟᱫᱚ ᱚᱱᱟ ᱦᱚᱸ ᱡᱚᱢ ᱨᱮ ᱟᱹᱰᱤ ᱢᱚᱡᱽ ᱟᱹᱭᱠᱟᱹᱜᱼᱟ ᱥᱤᱵᱤᱞ ᱜᱤ
ᱦᱮᱸ ᱟᱫᱚ ᱚᱠᱟᱢ ᱞᱟᱹᱭᱫᱟ ᱦᱟᱸᱜ ᱚᱱᱟ ᱯᱤᱸᱰᱟ ᱟᱪᱟᱨ ᱚᱱᱟ ᱫᱚ ᱵᱟᱹᱧ ᱡᱚᱢ ᱞᱟᱜᱟᱣ ᱟᱠᱟᱫᱟ᱾ ᱟᱫᱚ ᱵᱟᱠᱤ ᱚᱠᱟ ᱢᱮᱱᱟᱜᱼᱟ ᱦᱟᱸᱜ ᱚᱱᱟ ᱢᱮᱱ ᱠᱮᱫᱟ ᱟ ᱩᱞ ᱟᱪᱟᱨ ᱟᱢᱲᱟ ᱟᱪᱟᱨ ᱥᱮ ᱡᱚᱡᱚ ᱟᱪᱟᱨ ᱥᱮ ᱱᱮᱢᱵᱩ ᱟᱪᱟᱨ ᱢᱟᱹᱨᱤᱪ ᱟᱪᱟᱨ ᱱᱮᱛᱟᱨ ᱢᱟ ᱟᱭᱢᱟ ᱰᱷᱮᱨ ᱚᱱᱠᱱᱟᱜ ᱟᱪᱟᱨ ᱠᱚ ᱢᱮᱱᱟᱜ ᱟᱠᱟᱫᱟ᱾ ᱟᱫᱚ ᱚᱱᱟ ᱠᱚ ᱡᱚᱛᱚ ᱦᱟᱸᱜ ᱡᱚᱢ ᱫᱚ ᱦᱩᱭ ᱠᱟᱱ ᱜᱮᱭᱟ ᱢᱟ ᱢᱚᱛᱞᱚᱵ ᱤᱧ ᱫᱚ ᱦᱟᱸᱜ ᱵᱟᱹᱧ ᱵᱟᱲᱟᱭᱟ ᱚᱱᱟ ᱠᱚ ᱵᱮᱱᱟᱣ ᱟᱪᱟᱨ ᱫᱚ ᱤᱧ ᱫᱚ ᱡᱚᱠᱷᱚᱱᱤᱧ ᱞᱟᱹᱭᱟ ᱛᱚ ᱚᱱᱟ ᱩᱞ ᱟᱪᱟᱨ ᱜᱮ ᱡᱟᱹᱥᱛᱤ ᱫᱩᱧ ᱟᱪᱟᱨ ᱵᱟᱲᱟᱣ ᱠᱟᱜᱼᱟ ᱟᱨ ᱤᱱᱟᱹ ᱵᱟᱫᱽ ᱚᱱᱟᱛᱮ ᱚᱱᱟ ᱢᱮᱱᱟᱜ ᱟᱠᱟᱫᱟ ᱡᱮ ᱡᱟᱹᱱᱩᱢ ᱚᱱᱟ ᱜᱟᱰᱟ ᱟᱲᱮ ᱨᱮ ᱟᱹᱰᱤ ᱡᱟᱹᱥᱛᱤ ᱡᱚ ᱵᱟᱲᱟᱣ ᱟᱠᱟᱱᱟ ᱟᱫᱚ ᱚᱱᱟ ᱟᱹᱜᱩ ᱠᱟᱛᱮᱫ ᱦᱟᱸᱜ ᱨᱚᱦᱚᱲ ᱵᱟᱲᱟ ᱠᱟᱜᱼᱟ ᱠᱚ ᱟᱫᱚ ᱚᱱᱟ ᱨᱚᱦᱚᱲ ᱠᱟᱛᱮᱜ ᱯᱷᱤᱨ ᱚᱱᱟ ᱠᱚ ᱞᱚᱦᱚᱫᱟ ᱦᱟᱸᱜ ᱟᱫᱚ ᱞᱚᱦᱚᱫ ᱠᱟᱛᱮ ᱫᱚᱠᱚ ᱜᱷᱟᱱᱴᱟᱭᱟ ᱚᱱᱟᱫᱚ ᱜᱷᱟᱱᱴᱟᱭᱟ ᱠᱚ ᱦᱟᱸᱜ ᱟᱫᱚ ᱟᱹᱰᱤ ᱢᱚᱸᱡᱽ ᱚᱱᱟᱫᱚ ᱞᱮᱴᱚᱜᱼᱟ ᱟᱹᱰᱤ ᱡᱟᱹᱥᱛᱤ ᱜᱮ ᱟᱫᱚ ᱚᱱᱟ ᱦᱚᱸ ᱵᱚᱭᱟᱢ ᱨᱮ ᱫᱚᱦᱚ ᱠᱟᱛᱮ ᱟᱫᱚ ᱚᱱᱟ ᱫᱚ ᱟᱨᱦᱚᱸ ᱟᱹᱰᱤᱢ ᱪᱮᱫᱟᱜ ᱥᱤᱵᱤᱞ ᱥᱮ ᱡᱟᱹᱱᱩᱢ ᱠᱚ ᱟᱯᱮ ᱯᱮ ᱟᱪᱟᱨ ᱵᱟᱲᱟᱣ ᱟᱠᱟᱫᱟ ᱥᱮᱥᱮᱜ ᱚᱱᱟ ᱵᱟᱨᱮ ᱛᱮ ᱦᱟᱸᱜ ᱞᱟᱹᱭ ᱛᱟᱵᱚᱱ ᱢᱮᱥᱮ ᱡᱩᱫᱤᱢ ᱟᱪᱟᱨ ᱵᱟᱲᱟᱣ ᱟᱠᱟᱫ ᱠᱷᱟᱡ
ᱡᱟᱹᱱᱩᱢ ᱠᱚᱫᱚ ᱵᱟᱞᱮ ᱟᱪᱟᱨ ᱞᱟᱜᱟᱣ ᱠᱟᱫᱟ ᱟᱨ ᱚᱱᱟᱫᱚ ᱵᱟᱹᱧ ᱵᱟᱰᱟᱭᱟ ᱡᱟᱹᱱᱩᱢ ᱫᱚ ᱪᱮᱫ ᱞᱮᱠᱟ ᱠᱚ ᱟᱪᱟᱨᱟ ᱵᱟᱠᱚ ᱟᱪᱟᱨᱟ ᱾ ᱡᱟᱹᱱᱩᱢ ᱟᱪᱟᱨ ᱫᱚ ᱵᱟᱹᱧ ᱡᱚᱢ ᱞᱟᱜᱟᱣ ᱠᱟᱫᱟ᱾ ᱡᱟᱹᱱᱩᱢ ᱵᱤᱞᱤ ᱛᱤᱜ ᱤᱧ ᱡᱚᱢ ᱞᱟᱜᱟᱣ ᱟᱠᱟᱫᱟ ᱵᱩᱞᱩᱝ ᱢᱟᱹᱨᱤᱪ ᱞᱟᱜᱟᱣ ᱠᱟᱛᱮ ᱵᱤᱞᱤ ᱟᱫᱚᱢᱟ ᱵᱚᱞᱮ ᱦᱮᱲᱮᱢᱟᱜ ᱫᱚ ᱮᱠᱮᱱᱟᱜ ᱜᱮ ᱡᱚᱢ ᱢᱮ ᱟᱹᱰᱤ ᱥᱤᱵᱤᱞ ᱟᱨ ᱛᱷᱚᱲᱟ ᱚᱠᱟᱴᱟᱜ ᱡᱚᱡᱚ ᱧᱚᱜᱼᱟ ᱚᱱᱟ ᱫᱚ ᱵᱩᱞᱩᱝ ᱢᱟᱹᱨᱤᱪ ᱞᱟᱜᱟᱣᱟᱢ ᱡᱚᱡᱚ ᱦᱮᱲᱮᱢ ᱡᱚᱡᱚ ᱦᱮᱲᱮᱢ ᱡᱚᱢᱟ
ᱦᱮᱸ
ᱵᱩᱞᱩᱝ ᱢᱟᱹᱨᱤᱪ ᱨᱮ ᱴᱩᱰᱟᱹᱜ ᱠᱟᱛᱮ ᱡᱚᱢ ᱢᱮ ᱟᱫᱚ ᱟᱹᱰᱤ ᱥᱤᱵᱤᱞᱟ ᱚᱱᱟ ᱦᱚᱸ ᱚᱱᱟ ᱡᱟᱹᱱᱩᱢ ᱟᱪᱟᱨ ᱫᱚ ᱵᱟᱹᱧ ᱡᱚᱢ ᱞᱟᱜᱟᱣ ᱟᱠᱟᱫᱟ ᱾ ᱟᱪᱟᱨ ᱜᱤᱭᱟ ᱠᱚ ᱡᱟᱹᱱᱤᱡ ᱟᱞᱮ ᱥᱮᱫ ᱦᱚᱸ ᱟᱞᱚ ᱮᱱᱛᱮᱜ ᱵᱟᱹᱧ ᱡᱚᱢ ᱞᱟᱜᱟᱣ ᱠᱟᱜ ᱫᱚ ᱵᱟᱹᱧ ᱞᱟᱹᱭ ᱫᱟᱲᱮᱜ
ᱟᱫᱚ ᱥᱩᱴᱩᱡ ᱵᱟᱲᱟᱭ ᱢᱮ ᱡᱟᱹᱱᱩᱢ ᱧᱟᱢ ᱠᱮᱫᱟ ᱛᱚ ᱚᱱᱟᱫᱚ ᱟᱹᱰᱤ ᱥᱤᱵᱤᱞ ᱟᱹᱰᱤ ᱠᱩᱥᱤᱢ ᱟᱹᱭᱠᱟᱹᱣ ᱡᱚᱢ ᱨᱮᱦᱚᱸ ᱛᱚ ᱱᱚᱜᱼᱚᱭ ᱱᱚᱝᱠᱟᱱᱟᱜ ᱟᱞᱮ ᱛᱮ ᱢᱮᱱᱟᱜᱼᱟ ᱟᱯᱮ ᱚᱝᱠᱟ ᱡᱟᱹᱱᱩ ᱠᱚ ᱵᱟᱯᱮ ᱛᱩ
ᱟᱨ ᱪᱮᱫ ᱠᱚᱠᱚᱡ ᱵᱮᱱᱟᱣ ᱵᱟᱲᱟᱭᱟ ᱟᱸ
ᱟᱹᱰᱤ ᱜᱷᱟᱹᱲᱤᱡ ᱮᱢ ᱛᱷᱤᱨᱚᱜ ᱠᱟᱱ ᱢᱮᱱ ᱫᱟᱹᱧ ᱡᱟᱹᱱᱩᱢ ᱠᱚᱯᱮ ᱟᱪᱟᱨ ᱵᱟᱲᱟᱣ ᱠᱟᱫᱟ ᱥᱮ ᱵᱟᱯᱮ ᱟᱪᱟᱨ ᱵᱟᱲᱟᱣ ᱠᱟᱫᱟ᱾
ᱵᱟᱞᱮ ᱟᱪᱟᱨ ᱵᱟᱲᱟᱣ ᱠᱟᱫᱟ ᱡᱟᱹᱱᱩᱢ ᱠᱚᱫᱚ ᱾
ᱟᱪᱪᱷᱟ ᱾
ᱵᱟᱹᱧ ᱵᱟᱰᱟᱭᱟ ᱡᱟᱹᱱᱩᱢ ᱟᱪᱟᱨ ᱦᱚᱸ ᱾ ᱵᱟᱹᱧ ᱡᱚᱢ ᱞᱟᱜᱟᱣ ᱠᱟᱫᱟ ᱚᱱᱮᱧ ᱞᱟᱹᱭᱟᱜ ᱢᱮ ᱵᱤᱞᱤᱭᱟᱜ ᱜᱤᱧ ᱡᱚᱢ ᱞᱟᱜᱟᱣ ᱠᱟᱫᱟ᱾
ᱟᱪᱪᱷᱟ ᱟᱫᱚ ᱢᱤᱫ ᱫᱚᱢᱤᱧ ᱪᱟᱞᱟᱣ ᱞᱮᱱᱟ ᱤᱧᱦᱚᱸ ᱢᱤᱫ ᱴᱮᱡ ᱡᱟᱜᱟᱛᱮ ᱟᱫᱚ ᱚᱸᱰᱮ ᱫᱚ ᱪᱮᱫ ᱞᱮᱠᱟᱭᱮᱱᱟ ᱚᱱᱟ ᱤᱭᱟᱹ ᱟᱪᱟᱨ ᱠᱚ ᱮᱢᱟ ᱫᱤᱧᱟᱹ ᱢᱮᱛᱟᱜ ᱢᱮ ᱚᱱᱟ ᱠᱷᱟᱱᱴᱟᱲ ᱠᱚ ᱟᱪᱟᱨ ᱠᱟᱫ ᱛᱟᱦᱮᱱᱟ᱾ ᱟᱫᱚ ᱤᱧ ᱟᱹᱰᱤ ᱟᱯᱷᱥᱚᱥ ᱤᱧ ᱟᱹᱭᱠᱟᱹᱣ ᱫᱟ ᱥᱟᱞᱟ ᱠᱷᱟᱱᱴᱟᱲ ᱦᱚᱸᱠᱚ ᱟᱪᱟᱨ ᱜᱮᱭᱟ ᱵᱚᱞᱮ ᱟᱫᱚᱧ ᱵᱩᱡᱷᱟᱹᱣ ᱠᱮᱫᱟ᱾ ᱟᱪᱪᱷᱟ ᱚᱱᱠᱟ ᱠᱟᱱ ᱜᱮᱭᱟ ᱦᱮᱸ ᱵᱚᱞᱮ ᱡᱚ ᱡᱚᱛᱚᱣᱟᱜ ᱡᱤᱱᱤᱥ ᱜᱮᱢ ᱟᱪᱟᱨ ᱫᱟᱲᱮᱭᱟᱜᱼᱟ ᱟᱫᱚ ᱱᱚᱣᱟ ᱟᱪᱟᱨ ᱵᱟᱵᱚᱫᱽ ᱛᱮᱫᱚ ᱦᱟᱸᱜ ᱢᱮᱱ ᱠᱮᱭᱟᱢ ᱚᱠᱚᱭ ᱜᱷᱟᱨᱚᱸᱡᱽ ᱚᱠᱚᱭ ᱪᱟᱞᱟᱣᱫᱟ ᱦᱟᱸᱜ ᱜᱚᱜᱚ ᱛᱟᱠᱚ ᱟᱹᱰᱤ ᱡᱟᱹᱥᱛᱤ ᱠᱚ ᱵᱟᱲᱟᱭᱟ ᱢᱮᱱ ᱠᱟᱛᱮᱫ ᱫᱚ ᱮᱱᱛᱮ ᱩᱱᱠᱩ ᱫᱚ ᱚᱱᱟ ᱠᱚ ᱵᱮᱱᱟᱣ ᱵᱟᱲᱟᱭ ᱫᱟᱠᱚ ᱪᱤᱠᱟᱹ ᱵᱟᱲᱟᱭ ᱫᱟᱠᱚ ᱛᱚ ᱩᱱᱠᱩ ᱫᱚ ᱟᱹᱰᱤ ᱡᱟᱹᱥᱛᱤ ᱚᱱᱟ ᱨᱮᱭᱟᱜ ᱵᱟᱲᱟᱭ ᱢᱮᱱᱟᱜᱼᱟ᱾ ᱟᱫᱚ ᱤᱧ ᱛᱤᱱᱟᱹᱜ ᱫᱷᱟᱹᱨᱤᱡ ᱤᱧ ᱵᱟᱲᱟᱭᱟ ᱡᱮ ᱡᱚᱛᱚ ᱟᱪᱟᱨ ᱜᱮ ᱞᱟᱹᱜᱽ ᱵᱷᱟᱹᱜᱽ ᱫᱚᱢ ᱵᱮᱱᱟᱣ ᱫᱟᱲᱮᱭᱟᱜ ᱜᱮᱭᱟ᱾ ᱟᱨ ᱪᱮᱫ ᱠᱚ ᱟᱪᱟᱨ ᱠᱚᱢ ᱡᱚᱢ ᱵᱟᱲᱟᱣ ᱠᱟᱜᱼᱟ? ᱦᱮᱸ
ᱟᱪᱟᱨ ᱫᱚ ᱮᱱᱛᱮᱜ ᱜᱚᱜᱚ ᱡᱚᱱᱟ ᱜᱮᱠᱚ ᱵᱮᱱᱟᱣ ᱫᱟᱲᱮᱭᱟᱜᱼᱟ ᱟᱹᱰᱤ ᱡᱟᱹᱥᱛᱤ ᱫᱚ ᱟᱵᱚ ᱵᱟᱵᱟ ᱡᱚᱱᱟ ᱪᱮᱫ ᱟᱫᱚ ᱠᱷᱟᱹᱞᱤ ᱡᱚᱢ ᱨᱮᱱ ᱠᱟᱱᱟ ᱵᱚᱱ ᱢᱮᱫ ᱛᱮᱵᱚᱱ ᱧᱮᱞ ᱠᱚᱣᱟ ᱛᱮᱭᱟᱨ ᱵᱟᱵᱚᱱ ᱫᱟᱲᱮᱭᱟᱜᱼᱟ ᱵᱮᱱᱟᱣ ᱫᱚ ᱢᱮᱫ ᱛᱮᱵᱚᱱ ᱧᱮᱞ ᱠᱚᱣᱟ ᱚᱝᱠᱟᱭ ᱫᱟᱭ ᱱᱤᱝᱠᱟᱭ ᱫᱟᱭ ᱾ ᱠᱤᱱ ᱟᱯᱱᱟᱨᱜᱮ ᱚᱱᱟ ᱵᱚᱱ ᱵᱮᱱᱟᱣ ᱞᱮᱠᱷᱟᱡᱽ ᱵᱟᱵᱚᱱ ᱥᱤᱵᱤᱞ ᱦᱚᱪᱚ ᱫᱟᱲᱮᱭᱟᱜᱼᱟ ᱵᱟᱵᱚᱱ ᱵᱮᱱᱟᱣ ᱫᱟᱲᱮᱭᱟᱜᱼᱟ ᱾
ᱦᱮᱸ
ᱟᱨ ᱩᱱᱠᱩ ᱚᱲᱟᱜ ᱨᱮᱱ ᱜᱚᱜᱚ ᱡᱚᱱᱟ ᱢᱟᱹᱭ ᱜᱤᱫᱽᱨᱟᱹ ᱛᱟᱠᱚ ᱩᱱᱠᱩ ᱠᱚᱫᱚ ᱢᱟᱱᱮ ᱠᱩᱲᱤ ᱦᱚᱯᱚᱱ ᱨᱚᱲ ᱠᱟᱛᱮᱫ ᱩᱱᱠᱩ ᱠᱚᱫᱚ ᱢᱚᱡᱽ ᱜᱮᱛᱮ ᱠᱚ ᱵᱮᱱᱟᱣᱟ ᱩᱱᱠᱩ ᱫᱚ ᱾
ᱦᱮᱸ ᱾ ᱚᱱᱠᱟ ᱠᱟᱱ ᱜᱮᱭᱟ ᱾ ᱦᱮᱸ ᱛ ᱩᱱᱠᱩ ᱫᱚᱠᱚ ᱱᱟ ᱠᱚ ᱵᱟᱲᱟᱭ ᱠᱟᱫᱟ ᱠᱚ ᱧᱮᱞ ᱠᱟᱫᱟ ᱠᱚ ᱱᱚᱝᱟᱭᱟᱠᱚ ᱦᱟᱱᱠᱟᱭᱟᱠᱚ ᱟᱫᱚ ᱤᱧ ᱦᱚᱸ ᱧᱮᱞ ᱧᱮᱞ ᱛᱮᱜᱮ ᱚᱱᱟᱧ ᱵᱟᱲᱟᱭ ᱠᱟᱫᱟ ᱵᱚᱞᱮ ᱟᱝᱠᱟᱭᱟᱠᱚ ᱦᱟᱝᱠᱟᱭᱟᱠᱚ ᱟᱫᱚ ᱡᱩᱫᱤᱧ ᱢᱮᱱ ᱞᱮᱠᱷᱟᱧ ᱵᱮᱱᱟᱣ ᱫᱩᱧ ᱵᱮᱱᱟᱣ ᱫᱟᱲᱮᱜ ᱜᱮᱭᱟ ᱾ ᱟᱨ ᱩᱞ ᱟᱪᱟᱨ ᱡᱚᱠᱷᱚᱱᱮᱢ ᱧᱮᱞᱟ ᱛᱚ ᱩᱞ ᱫᱚ ᱟᱭᱢᱟ ᱠᱟᱹᱢᱤᱭ ᱮᱢ ᱫᱟ ᱾ ᱩᱞ ᱦᱚᱸ ᱟᱞᱮ ᱫᱚᱞᱮ ᱟᱞᱮ ᱥᱮᱫ ᱫᱚ ᱩᱞ ᱦᱚᱸᱠᱚ ᱟᱢᱥᱤ ᱜᱮᱭᱟ ᱢᱮᱱ ᱠᱟᱛᱮᱫ ᱫᱚ ᱚᱱᱟ ᱟᱢᱥᱤ ᱫᱚ ᱵᱚᱞᱮ ᱨᱚᱦᱚᱲ ᱟᱠᱚ ᱾ ᱵᱚᱞᱮ ᱚᱱᱟ ᱩᱞ ᱟᱣᱨᱤ ᱯᱟᱛᱲᱟᱜᱚᱼᱜ ᱨᱮ ᱚᱠᱟ ᱫᱚ ᱦᱟᱸᱜ ᱦᱚᱭᱛᱮ ᱧᱩᱨᱩ ᱵᱟᱲᱟᱜᱼᱟ ᱟᱫᱚ ᱚᱱᱟ ᱫᱚ ᱦᱟᱞᱟᱝ ᱟᱹᱜᱩ ᱠᱟᱛᱮ ᱛᱮ ᱟᱢᱫᱚ ᱜᱮᱫ ᱪᱷᱟᱰᱟᱣ ᱠᱟᱛᱮᱫ ᱚᱱᱟ ᱫᱚ ᱥᱤᱛᱩᱝ ᱨᱮ ᱨᱚᱦᱚᱲ ᱠᱟᱜ ᱢᱮ ᱚᱱᱟ ᱫᱚ ᱟᱢᱥᱤ ᱠᱚ ᱢᱮᱛᱟᱜᱼᱟ ᱾ ᱟᱨ ᱡᱚᱠᱷᱚᱱᱮᱢ ᱟᱹᱢᱥᱤ ᱦᱩᱭᱩᱜ ᱟ ᱛᱟᱦᱮᱸ ᱟᱫᱚ ᱚᱱᱟ ᱫᱚ ᱚᱱᱟ ᱫᱟᱜᱽ ᱥᱚᱢᱚᱭ ᱦᱟᱸᱜ ᱚᱠᱟ ᱫᱚ ᱱᱤᱛᱚᱜ ᱦᱟᱸᱜ ᱱᱤᱛᱚᱜ ᱱᱤᱛᱚᱜᱼᱟ ᱥᱤᱡᱮᱱ ᱚᱠᱟ ᱫᱚ ᱦᱟᱸᱜ ᱦᱩᱲᱩ ᱠᱚ ᱚᱱᱟ ᱠᱚᱢ ᱥᱤᱭᱟᱜ ᱟᱢ ᱪᱮᱠᱟᱜ ᱟᱢ ᱟᱫᱚ ᱞᱟᱦᱟ ᱛᱮᱫᱚ ᱟᱞᱮ ᱫᱚ ᱞᱮ ᱥᱤᱭᱮᱜ ᱠᱟᱱ ᱛᱟᱦᱮᱸᱱᱟ ᱾ ᱟᱫᱚ ᱥᱤᱭᱟᱹᱜ ᱥᱚᱢᱚᱭ ᱫᱚ ᱦᱟᱸᱜ ᱡᱚᱠᱷᱚᱱ ᱚᱱᱟ ᱟᱢᱥᱤ ᱠᱚ ᱩᱞ ᱠᱚ ᱩᱛᱩ ᱠᱟᱜᱼᱟ ᱟᱨᱠᱚ ᱤᱫᱤᱭᱟ ᱵᱟᱹᱭᱦᱟᱹᱲ ᱥᱮᱫᱽ ᱨᱮ ᱛᱚ ᱵᱟᱹᱭᱟᱹᱲ ᱥᱮᱫᱽ ᱨᱮ ᱡᱚᱢ ᱫᱚ ᱟᱹᱰᱤ ᱱᱟᱯ ᱱᱟᱯᱟᱭ ᱵᱩᱡᱷᱟᱹᱜᱼᱟ ᱵᱚᱞᱮ ᱡᱚᱢ ᱨᱮ ᱟᱹᱰᱤ ᱥᱤᱵᱤᱞ ᱵᱩᱡᱷᱟᱹᱜᱼᱟ ᱵᱚᱞᱮ ᱵᱟᱞᱮᱦᱤ ᱡᱟᱦᱟᱸ ᱞᱮᱠᱟ ᱜᱮᱢ ᱩᱛᱩ ᱠᱟᱜ ᱩᱞ ᱟᱢᱥᱤ ᱠᱚ ᱤᱫᱤᱭᱟ ᱪᱮᱫ ᱠᱚᱪᱚᱝ ᱚᱱᱠᱟ ᱛᱚ ᱟᱹᱰᱤ ᱥᱤᱵᱤᱞ ᱵᱩᱡᱷᱟᱹᱜᱼᱟ ᱪᱮ ᱟᱯᱮᱥᱮᱫ ᱚᱱᱠᱟ ᱩᱞ ᱠᱚᱠᱚ ᱟᱢᱥᱤ ᱵᱟᱲᱟᱭ ᱜᱮᱭᱟ ᱥᱮ ᱵᱟᱝ?
ᱚᱠᱚ ᱟᱞᱮ ᱥᱮᱫ ᱫᱚ ᱩᱞ ᱟᱢᱥᱤ ᱫᱚ ᱵᱟᱹᱧ ᱡᱚᱢ ᱞᱟᱜᱟᱣ ᱠᱟᱫᱟ ᱾ ᱟᱨ ᱵᱟᱹᱧ ᱧᱮᱞᱟ ᱚᱠᱟ ᱪᱮᱫ ᱞᱮᱠᱟ ᱠᱚ ᱟᱢᱥᱤ ᱟᱠᱟᱫᱟ ᱵᱟᱠᱚ ᱟᱢᱥᱤ ᱭᱟ ᱵᱟᱹᱧ ᱵᱟᱰᱟᱭ ᱛᱟᱞᱟᱝᱟ ᱾
ᱟᱪᱪᱷᱟ ᱾
ᱟᱫᱚ ᱛᱷᱚᱲᱟ ᱪᱮᱫ ᱞᱮᱠᱟ ᱫᱷᱟᱨᱟᱛᱮ ᱵᱚᱞᱮ ᱚᱱᱟ ᱫᱚᱠᱚ ᱟᱹᱢᱥᱤᱭᱟ? ᱚᱱᱟ ᱛᱷᱚᱲᱟᱢ ᱞᱟᱹᱭᱟᱹᱧ ᱛᱟᱞᱟᱝ ᱠᱷᱟᱱᱡᱽ ᱵᱚᱞᱮ ᱟᱹᱰᱤ ᱢᱚᱡᱽ ᱦᱩᱭ ᱠᱚᱜᱼᱟ ᱱᱮᱛᱮ ᱤᱧ ᱦᱚᱧ
ᱦᱮᱸ
ᱦᱮᱱᱟᱜ ᱛᱟᱞᱮ ᱩᱞ ᱫᱟᱨᱮ ᱟᱫᱚᱧ ᱟᱹᱢᱥᱤ ᱞᱟᱜᱟ ᱚᱪᱚ ᱠᱮᱠᱚᱣᱟ ᱚᱱᱠᱟ ᱦᱚᱭ ᱵᱷᱟᱨᱰᱚ ᱡᱚᱠᱷᱮᱡ ᱧᱩᱨᱦᱟᱹᱜ ᱠᱟᱱᱟ ᱟᱥᱮᱫ ᱛᱟᱥᱮᱜ ᱟᱹᱣᱲᱤ ᱜᱮ ᱛᱟᱞᱦᱮ ᱜᱤᱰᱤ ᱵᱟᱲᱟ ᱠᱟᱜ ᱠᱟᱱᱟ
ᱦᱮᱸ ᱟᱹᱢᱥᱤ ᱫᱚ ᱵᱚᱞᱮ ᱚᱱᱟ ᱟᱹᱣᱨᱤ ᱡᱟᱝᱚᱜ ᱨᱮᱠᱚ ᱟᱹᱢᱥᱤᱭᱟ ᱵᱚᱞᱮ ᱩᱞ ᱚᱠᱟ ᱫᱚ ᱵᱟᱝ ᱡᱟᱝ ᱠᱟᱱᱟ ᱚᱱᱟ ᱦᱮᱸ ᱚᱱᱟ ᱫᱚ ᱵᱚᱞᱮ ᱵᱟᱝ ᱵᱟᱝ ᱡᱟᱝ ᱢᱚᱛᱞᱚᱵᱽ ᱵᱟᱝ ᱯᱟᱛᱟᱲᱟᱜ ᱠᱟᱱᱟ ᱛᱚ ᱚᱱᱟ ᱠᱩᱭᱩ ᱛᱟᱦᱮᱸᱱᱟ ᱩᱱ ᱥᱚᱢᱚᱭ ᱠᱚ ᱟᱹᱢᱥᱤᱭᱟ ᱩᱱ ᱥᱚᱢᱚᱭ ᱜᱮᱫ ᱪᱷᱟᱰᱟᱣ ᱠᱟᱛᱮ ᱚᱱᱟ ᱫᱚ ᱨᱚᱦᱚᱲ ᱠᱟᱜ ᱢᱮ ᱚᱱᱟ ᱫᱚ ᱨᱚᱦᱚᱲ ᱠᱟᱜ ᱢᱮ ᱵᱚᱞᱮ ᱚᱱᱟᱫᱚ ᱯᱩᱨᱟᱹ ᱨᱚᱦᱚᱲᱚᱜᱼᱟ ᱨᱚᱲ ᱠᱟᱛᱮᱫ ᱫᱚ ᱚᱱᱟ ᱫᱚ ᱢᱮᱛᱟᱜ ᱢᱮ ᱟᱹᱢᱥᱤ ᱵᱮᱱᱟᱣ ᱱᱟ ᱦᱩᱭᱱᱟ ᱟᱹᱢᱥᱤ ᱫᱚ ᱯᱷᱤᱨ ᱟᱢᱫᱚ ᱡᱟᱦᱟᱸᱱᱟᱜ ᱩᱛᱩ ᱥᱚᱸᱜᱮ ᱜᱮᱢ ᱞᱟᱜᱟᱣ ᱫᱟᱲᱮᱭᱟᱜᱼᱟ᱾ ᱢᱟᱱᱞᱮᱭᱟ ᱟᱹᱞᱟᱹᱢ ᱩᱛᱩᱭᱫᱟ ᱛᱚ ᱚᱱᱟ ᱩᱞ ᱟᱹᱢᱥᱤ ᱞᱟᱜᱟᱣᱟᱜ ᱢᱮ ᱛᱚ ᱡᱚᱡᱚ ᱡᱚᱡᱚ ᱵᱩᱡᱷᱟᱹᱜᱼᱟ ᱟᱹᱰᱤ ᱥᱤᱵᱤᱞ ᱛᱚ ᱪᱮᱫ ᱪᱚᱝ ᱚᱱᱠᱟ ᱜᱮᱢ ᱩᱛᱩᱭ ᱫᱟ ᱟᱨᱦᱚᱸ ᱚᱱᱟᱨᱮ ᱞᱟᱜᱟᱣᱟᱜ ᱢᱮ ᱛᱚ ᱚᱱᱟ ᱫᱚ ᱥᱤᱵᱤᱞᱚᱜᱼᱟ ᱥᱮ ᱢᱮᱱ ᱠᱮ ᱡᱚ ᱡᱚ ᱥᱤᱵᱤᱞᱟ ᱟᱫᱚ ᱚᱱᱮ ᱚᱱᱟ ᱜᱮ ᱟᱢᱥᱤ ᱫᱚᱠᱚ ᱢᱮᱛᱟᱜᱼᱟ ᱥᱤᱢᱯᱮᱞ ᱜᱮᱭᱟ ᱪᱮᱫ ᱦᱚᱸ ᱵᱟᱝ ᱦᱩᱭᱩᱜᱼᱟ ᱡᱮ ᱚᱱᱠᱟᱱᱟᱜ ᱨᱚᱠᱮᱴ ᱥᱟᱭᱮᱱᱥ ᱫᱚ ᱵᱟᱹᱱᱩᱜᱼᱟ᱾
ᱢᱟᱱᱮ ᱡᱚᱡᱚ ᱟᱹᱞᱩ ᱪᱮᱫ ᱞᱮᱠᱟ ᱠᱚ ᱨᱟᱥᱮ ᱢᱮᱥᱟᱞᱟ ᱚᱱᱠᱟ ᱜᱮ ᱚᱱᱟ ᱦᱚᱸ ᱢᱟᱱᱮ ᱫᱟᱹᱞ ᱠᱚᱨᱮ ᱦᱚᱸᱢ ᱢᱮᱥᱟᱞ ᱫᱟᱲᱮᱭᱟᱜᱼᱟ ᱦᱟᱝ
ᱢᱟᱱᱮ ᱡᱚᱡᱚᱭ ᱢᱮ ᱮᱱᱛᱮ ᱡᱚᱡᱚ ᱢᱟ ᱡᱚᱡᱚ ᱜᱮ ᱠᱟᱹᱴᱤᱡᱽ ᱨᱮ ᱵᱟᱝ ᱛᱟᱦᱮᱱ ᱠᱷᱟᱱ ᱚᱱᱟ ᱢᱟ ᱜᱮᱠᱚ ᱟᱹᱢ ᱥᱤᱭᱟ ᱛᱚ ᱟᱫᱚ ᱚᱱᱟ ᱢᱟ ᱡᱚᱡᱚ ᱢᱟ ᱛᱟᱦᱮ ᱱᱚᱜ ᱜᱮ
ᱦᱮᱸ
ᱟᱫᱚ ᱱᱤᱛᱚᱜ ᱩᱞ ᱥᱤᱡᱤᱱ ᱠᱚ ᱪᱟᱵᱟᱜᱼᱟ ᱟᱫᱚ ᱩᱱ ᱡᱚᱠᱷᱮᱡ ᱟᱢ ᱠᱟᱹᱢᱤ ᱫᱤᱱ ᱟᱢ ᱞᱟᱹᱭ ᱠᱮᱫ ᱞᱮᱠᱟ ᱡᱟᱹᱯᱩᱫ ᱫᱤᱱ ᱫᱟᱹᱞ ᱠᱚᱨᱮ ᱢᱮᱥᱟᱞ ᱢᱮ ᱡᱟᱦᱟ ᱱᱟᱜ ᱠᱚᱨᱮ ᱢᱮᱥᱟᱞ ᱢᱮ ᱟᱫᱚ ᱩᱞ ᱨᱮᱭᱟᱜ ᱥᱚᱲᱚᱢ ᱦᱤᱡᱩᱜᱼᱟ ᱟᱫᱚ ᱢᱚᱡᱽ ᱥᱤᱵᱤᱞᱟ
ᱦᱮᱸ ᱫᱟᱹᱞ ᱨᱮᱦᱚᱸ ᱢᱮᱥᱟᱞᱟᱜᱼᱟ ᱵᱷᱩᱴ ᱫᱟᱹᱞ ᱢᱟᱹᱥᱨᱤ ᱫᱟᱹᱞ ᱠᱤᱥᱟᱨᱤ ᱫᱟᱹᱞ ᱛᱚ ᱚᱱᱟ ᱫᱚ ᱟᱹᱰᱤ ᱥᱤᱵᱤᱞ ᱵᱩᱡᱷᱟᱹᱣ ᱟᱞᱮ ᱢᱤᱫ ᱧᱟᱢ ᱞᱮᱠᱷᱟᱱ ᱚᱱᱟ ᱪᱚᱯᱚᱡ ᱵᱟᱲᱟᱭ ᱢᱮ ᱟᱹᱰᱤ ᱢᱚᱡᱽ ᱥᱤᱵᱤᱞᱟ ᱵᱚᱞᱮ ᱚᱱᱟ ᱫᱚ ᱟᱹᱰᱤ ᱱᱟᱯᱟᱭ ᱵᱩᱡᱷᱟᱹᱜᱼᱟ ᱟᱨ ᱩᱞ ᱫᱚ ᱦᱟᱸᱜ ᱟᱭᱢᱟ ᱞᱮᱠᱟ ᱛᱮᱢ ᱡᱚᱢ ᱫᱟᱲᱮᱭᱟᱜᱼᱟ ᱱᱮᱛᱟᱨ ᱤᱱᱟᱹ ᱵᱟᱫᱽ ᱫᱚ ᱦᱟᱸᱜ ᱯᱷᱮᱨ ᱚᱱᱟ ᱵᱤᱞᱤ ᱩᱞ ᱵᱤᱞᱤ ᱩᱞ ᱠᱟᱛᱮᱫ ᱫᱚ ᱯᱷᱤᱨ ᱚᱱᱟ ᱫᱚ ᱵᱟᱡᱟᱨ ᱠᱚᱨᱮ ᱚᱠᱟ ᱫᱚᱠᱚ ᱡᱩᱥ ᱠᱚᱠᱚ ᱟᱹᱠᱷᱨᱤᱧ ᱮᱜ ᱠᱟ ᱚᱱᱟ ᱦᱚᱸ ᱩᱞ ᱵᱮᱱᱟᱜ ᱠᱟᱱᱟ ᱥᱮ ᱪᱮᱫ ᱛᱮᱠᱚ ᱵᱮᱱᱟᱣ ᱮᱫᱟ ᱠᱚ ᱪᱷᱟᱯᱟ ᱵᱟᱲᱟ ᱠᱟᱜ ᱟᱫᱚ ᱤᱧ ᱫᱚ ᱤᱱᱠᱟᱹ ᱚᱱᱟ ᱛᱮᱠᱚ ᱵᱮᱱᱟᱣ ᱫᱟ ᱟᱪᱪᱷᱟ ᱟᱢᱲᱟ ᱟᱪᱟᱨ ᱮ ᱡᱚᱢ ᱞᱮᱜᱟᱣ ᱟᱠᱟᱫᱟ ᱥᱮ ᱵᱟᱝ ᱟᱢᱲᱟ ᱟᱪᱟᱨ
ᱟᱢᱲᱟ ᱟᱪᱟᱨ ᱦᱚᱸᱧ ᱡᱚᱢ ᱞᱟᱜᱟᱣ ᱟᱠᱟᱫ ᱛᱟᱞᱟᱝ ᱜᱮᱭᱟ᱾
ᱦᱮᱸ
ᱟᱫᱚ ᱚᱱᱟ ᱦᱚᱸ ᱟᱹᱰᱤ ᱥᱤᱵᱤᱞ ᱜᱮᱭᱟ ᱟᱢᱲᱟ ᱟᱪᱟᱨ ᱦᱚᱸ
ᱦᱮᱸ
ᱟᱫᱚ ᱱᱚᱜᱼᱚᱭ ᱟᱢᱲᱟ ᱟᱪᱟᱨ ᱥᱤᱡᱮᱱ ᱛᱤᱭᱳ ᱜᱚᱜ ᱠᱟᱱᱟ ᱦᱟᱸᱜ ᱱᱤᱛᱚᱜ ᱡᱚ ᱥᱟᱵ ᱠᱟᱫᱟ
ᱦᱮᱸ
ᱱᱤᱛᱚᱜ ᱡᱚ ᱥᱟᱵ ᱠᱟᱱᱟ ᱛᱷᱚᱲᱟ ᱠᱟᱹᱴᱤᱡ ᱢᱟᱨᱟᱝ ᱢᱟᱨᱟᱝ ᱦᱟᱨᱟᱣ ᱟᱠᱟᱱᱟ ᱟᱫᱚ ᱛᱷᱚᱲᱟ ᱢᱟᱱᱮ ᱚᱱᱟ ᱦᱟᱨᱟ ᱧᱚᱜ ᱠᱟᱛᱮᱫ ᱡᱮ ᱥᱮ ᱠᱤ ᱪᱮᱫ ᱞᱮᱠᱟ ᱩᱞ ᱠᱩᱭᱩᱜ ᱠᱟᱱᱟ ᱛᱚ ᱟᱫᱚ ᱚᱱᱠᱟ ᱜᱮ ᱚᱱᱟ ᱡᱟᱝ ᱠᱮᱴᱮᱡ ᱧᱚᱜᱚᱜᱼᱟ
ᱦᱮᱸ
ᱠᱮᱴᱮᱡ ᱧᱚᱜ ᱠᱟᱛᱮ ᱤᱭᱟᱹ ᱚᱱᱟ ᱫᱚ ᱛᱤᱭᱳᱜ ᱠᱟᱛᱮ ᱩᱞ ᱪᱮᱫ ᱞᱮᱠᱟ ᱵᱚᱱ ᱟᱪᱟᱨᱟ ᱟᱪᱟᱨ ᱮᱱᱟ ᱚᱱᱠᱟ ᱜᱮ ᱚᱱᱟ ᱦᱚᱸ ᱟᱪᱟᱨ ᱦᱩᱭᱩᱜᱼᱟ ᱟᱫᱚ ᱟᱢᱲᱟ ᱟᱫᱚ ᱟᱢᱟ ᱦᱚᱸ ᱟᱹᱰᱤ ᱥᱤᱵᱤᱞᱟ ᱱᱤᱛ ᱥᱤᱡᱮᱱ ᱨᱮ ᱱᱤᱛᱚᱜ ᱦᱟᱸᱜ ᱢᱟᱱᱮ ᱦᱩᱭᱩᱜ-ᱟ ᱛᱚ ᱟᱫᱚ ᱱᱤᱛ ᱤᱭᱟᱹ ᱤᱭᱟᱹᱛᱮ ᱟᱫᱚ ᱢᱟᱱᱮ ᱦᱳᱲᱳ ᱠᱚ ᱵᱚᱱ ᱜᱮᱫᱟ ᱦᱳᱲᱳ ᱜᱮᱫ ᱞᱟᱦᱟᱨ ᱨᱮ ᱚᱱᱟ ᱞᱟᱦᱟ ᱨᱮᱜᱮ ᱟᱢᱲᱟ ᱫᱚ ᱛᱮᱭᱟᱨᱚᱜᱼᱟ ᱟᱢᱲᱟ ᱟᱪᱟᱨ ᱫᱚ
ᱦᱮᱸ
ᱚᱱᱟ ᱛᱷᱚᱲᱟ ᱛᱷᱚᱲᱟ ᱨᱮᱭᱟᱲ ᱨᱮᱭᱟᱲ ᱚᱜ ᱢᱚᱥᱟᱢ ᱦᱤᱡᱩᱜᱼᱟ ᱦᱟᱸᱜ ᱴᱷᱟᱱᱰᱟ ᱵᱚᱞᱚᱜ ᱵᱚᱞᱚᱜ ᱚᱱᱟ ᱥᱳᱢᱳᱭ ᱟᱢᱲᱟ ᱟᱪᱟᱨ ᱫᱚ ᱛᱮᱭᱟᱨᱚᱜᱼᱟ ᱱᱤᱛ ᱫᱚ ᱠᱷᱤᱪᱟᱹ ᱜᱮ ᱛᱮ ᱵᱟᱝ ᱵᱮᱱᱟᱜᱼᱟ ᱚᱱᱟ ᱟᱢᱲᱟ ᱟᱪᱟᱨ ᱫᱚ ᱚᱱᱟ ᱞᱮ ᱪᱟᱵᱟᱜᱼᱟ ᱟᱫᱚ ᱞᱮ ᱪᱟᱵᱟ ᱞᱮᱱ ᱠᱷᱟᱡ ᱚᱱᱟ ᱢᱟ ᱞᱮᱴᱚᱭ ᱱᱟ ᱵᱟᱢ ᱪᱚᱯᱚᱡ ᱵᱟᱲᱟ ᱞᱮᱠᱟᱱ ᱠᱷᱟᱡ ᱢᱟ ᱢᱚᱡᱽ ᱵᱟᱝ ᱵᱩᱡᱷᱟᱹᱜᱼᱟ
ᱦᱩᱸ
ᱩᱞ ᱟᱪᱟᱨ ᱪᱮᱫ ᱞᱮᱠᱟ ᱵᱚᱱ ᱪᱚᱯᱚᱡ ᱫᱟ ᱚᱱᱠᱟ ᱛᱷᱚᱲᱟᱢ ᱪᱚᱯᱚᱡ ᱧᱚᱸᱜᱟ ᱟᱪᱟᱨ ᱫᱚ ᱛᱚᱵᱮ ᱟᱹᱱᱮᱡ ᱜᱮ ᱥᱤᱵᱤᱞ- ᱟ ᱥᱮ
ᱟᱪᱪᱷᱟ ᱟᱫᱚ ᱚᱱᱟ ᱫᱚ ᱵᱟᱝ ᱡᱟᱝ ᱞᱮᱱ ᱠᱷᱟᱡ ᱫᱚ ᱪᱤᱠᱟᱹ ᱛᱮᱢ ᱡᱟᱝ ᱞᱮᱱ ᱠᱷᱟᱡ ᱠᱮᱴᱮᱡᱚᱜᱼᱟ ᱜᱮᱫ ᱨᱮ ᱟᱹᱰᱤ ᱢᱩᱥᱠᱤᱞ ᱵᱚᱞᱮ ᱵᱟᱢ ᱜᱮᱫ ᱪᱷᱟᱲᱟᱣ ᱫᱟᱲᱮᱭᱟᱜᱼᱟ ᱟᱫᱚ ᱡᱩᱫᱤᱢ ᱵᱟᱲᱟᱭ ᱠᱷᱟᱱ ᱚᱱᱟ ᱟᱡᱪᱟᱨ ᱵᱚᱞᱮ ᱦᱮᱸ ᱟᱢᱲᱟ ᱨᱮ ᱪᱮᱫ ᱞᱮᱠᱟ ᱠᱚ ᱟᱪᱟᱨᱟ ᱵᱚᱞᱮ ᱚᱱᱟ ᱛᱚ ᱚᱱᱟᱢ ᱵᱟᱲᱟᱭ ᱠᱷᱟᱡ ᱠᱟᱹᱴᱤᱡ ᱢᱟᱨᱟᱝ ᱠᱟᱛᱷᱟ ᱛᱮ ᱢᱟᱥᱮ ᱵᱩᱡᱷᱟᱹᱣ ᱚᱪᱚᱧ ᱢᱮ ᱪᱮᱫ ᱞᱮᱠᱟ ᱠᱚ ᱟᱪᱟᱨᱟ
ᱟᱢᱲᱟ ᱫᱚ ᱮᱱᱛᱮᱫ ᱚᱱᱮ ᱡᱟᱝ ᱠᱟ ᱠᱟᱛᱮᱫ ᱫᱚ ᱛᱷᱚᱲᱟ ᱵᱤᱱᱴᱷᱤ ᱠᱚᱛᱮ ᱫᱚ ᱵᱟᱢ ᱜᱮᱫ ᱫᱟᱲᱮᱭᱟᱜᱼᱟ ᱚᱱᱟ ᱫᱚ ᱠᱟᱹᱭᱫᱟᱹ ᱞᱟᱜᱟᱜ-ᱟ ᱚᱱᱟ ᱢᱩᱰᱟᱹᱫ ᱨᱮ ᱥᱟᱢᱟᱜ ᱯᱟᱲᱟᱣ ᱢᱮ ᱵᱟᱨ ᱯᱷᱟᱲᱟ ᱴᱚᱠᱨᱟᱭ ᱢᱮ ᱵᱟᱨ ᱯᱷᱟᱲᱟ ᱟᱨ ᱵᱟᱨ ᱯᱷᱟᱲᱟ ᱴᱚᱠᱨᱟ ᱠᱟᱛᱮᱫ ᱪᱮᱫ ᱞᱮᱠᱟ ᱩᱨ ᱵᱚᱱ ᱟᱪᱟᱨᱮ ᱠᱟᱱᱟ ᱥᱩᱱᱩᱢ ᱵᱚᱱ ᱞᱟᱜᱟᱣᱟᱜ ᱠᱟᱱᱟ ᱢᱚᱥᱞᱟ ᱵᱚᱱ ᱞᱟᱜᱟᱣ ᱠᱟᱱᱟ ᱵᱩᱞᱩᱝ ᱵᱚᱱ ᱟᱫᱟ ᱧᱚᱜ ᱮᱫᱟ ᱟᱪᱟᱨ ᱫᱚ ᱛᱷᱚᱲᱟ ᱟᱫᱟ ᱵᱩᱞᱩᱝ ᱮᱢ ᱞᱟᱜᱟᱣᱟ ᱚᱱᱟ ᱜᱮ ᱪᱟᱨ ᱦᱩᱭᱱᱟ ᱥᱮ ᱵᱟᱝ ᱩᱞ ᱟᱢᱲᱟ ᱠᱚᱦᱚᱸᱚᱢ ᱡᱚᱢ ᱞᱟᱜᱟᱣ ᱟᱠᱟᱫ ᱜᱮ?
ᱠᱟᱱ ᱟᱫᱚ ᱱᱚᱜ-ᱚᱭ ᱥᱚᱢᱚᱭ ᱦᱚᱞᱟᱝ ᱧᱮᱞᱟ ᱛᱷᱚᱲᱟ ᱜᱟᱱ ᱟᱫᱚ᱾ ᱟᱨᱦᱚᱸ ᱱᱚᱝᱠᱟ ᱜᱮ ᱟᱪᱟᱨ ᱵᱟᱨᱮ ᱛᱮᱜᱮ ᱞᱟᱝ ᱜᱟᱞᱢᱟᱨᱟᱣ ᱞᱮᱠᱷᱟᱱ ᱢᱤᱫ ᱫᱷᱚᱢ ᱠᱚᱞ ᱢᱮ ᱛᱚᱵᱮ ᱥᱮ ᱪᱮᱫ ᱮᱢ ᱪᱤᱠᱟᱹᱭᱟ ᱱᱤᱛᱚᱜ?
ᱦᱮᱸ ᱪᱤᱠᱟ ᱫᱚ ᱪᱮᱫ ᱦᱚᱸ ᱵᱟᱹᱧ ᱪᱮᱠᱟᱭ ᱛᱟᱞᱟᱝ ᱟ ᱟᱫᱚ ᱚᱛᱮ ᱥᱚᱢᱚᱭ ᱦᱩᱭᱩᱜ ᱠᱟᱱᱟ ᱜᱟᱯᱟ ᱥᱮᱫ ᱞᱟᱝ ᱨᱚᱲ ᱞᱮᱠᱷᱟᱡ ᱮ ᱴᱷᱤ